ᱦᱮᱸ ᱦᱮᱸ
ᱟᱸᱡᱚᱢᱚᱜ ᱠᱟᱱᱟ ᱜᱚᱝᱠᱮ ᱟᱞᱤᱧᱟᱜ ᱨᱚᱲ
ᱦᱮᱸ ᱜᱚᱢᱠᱮᱸ ᱟᱸᱡᱚᱢᱚᱜ ᱠᱟᱱᱟ
ᱦᱮᱸ ᱪᱮᱫ ᱵᱤᱱ ᱪᱤᱠᱟᱹᱭᱟ ᱫᱟ ᱜᱚᱝᱠᱮ ᱦᱮᱸ ᱜᱚᱝᱠᱮ ᱱᱟᱯᱟᱭ ᱜᱮᱭᱟ ᱞᱤᱧ
ᱫᱤᱭᱮ ᱫᱟᱜ ᱡᱟᱹᱲᱤ ᱠᱚ ᱚᱠᱟ ᱞᱮᱠᱟ
ᱫᱟᱜ ᱡᱟᱹᱲᱤ ᱠᱚᱢᱟ ᱥᱮᱛᱟᱜ ᱠᱷᱚᱱᱟᱜ ᱜᱮ ᱡᱟᱹᱯᱩᱫ ᱫᱟᱭ ᱛᱮᱦᱮᱧ ᱢᱟ ᱛᱚ ᱱᱤᱛᱚᱜ ᱦᱚᱸᱭ ᱫᱟᱜ ᱮᱫ ᱜᱮᱭᱟ ᱵᱟᱭ ᱵᱟᱭ ᱵᱚᱱᱫᱚ ᱠᱟᱫᱟ ᱥᱮᱛᱟᱜ ᱠᱷᱚᱱᱟᱜ ᱜᱮ ᱞᱟᱜᱟ ᱛᱟᱭᱟ ᱫᱟᱜ ᱤᱫᱤᱭᱮᱫᱟᱭ ᱟᱯᱮ ᱚᱱᱛᱮ ᱫᱚ ᱜᱚᱝᱠᱮ
ᱜᱚᱝᱠᱮ ᱱᱚᱛᱮ ᱦᱚᱸ ᱱᱚᱝᱠᱟ ᱜᱮ ᱫᱟᱜ ᱥᱮᱛᱟᱜ ᱠᱷᱚᱱ ᱜᱮ ᱛᱟᱦᱮᱱ ᱢᱟ ᱨᱤᱢᱤᱞ ᱟᱠᱟᱫᱟᱭ ᱟᱨ ᱢᱤᱫ ᱮ ᱥᱮᱛᱟᱜ ᱥᱮᱛᱟᱜ ᱢᱟ ᱠᱟᱹᱴᱤᱡᱼ ᱮ ᱥᱤᱛᱩᱝ ᱧᱚᱜ ᱮ ᱥᱤᱛᱩᱝ ᱧᱚᱜ ᱞᱮᱼᱟ ᱢᱮᱱᱠᱷᱟᱱ ᱛᱤᱱᱟᱹᱜ ᱵᱮᱲᱟ ᱤᱫᱤᱭᱮᱱᱟ ᱚᱱᱠᱟᱜ ᱜᱮ ᱨᱤᱢᱤᱞ ᱞᱮ ᱥᱟᱡᱟᱣ ᱤᱫᱤ ᱠᱮᱫᱼᱟ ᱟᱨ ᱠᱚᱢ ᱵᱮᱥᱤ ᱫᱟᱜ ᱦᱚᱭ ᱫᱟᱜ ᱮᱫᱟ ᱟᱨ ᱵᱟᱹᱫ ᱵᱟᱹᱭᱦᱟᱹᱲ ᱠᱚᱯᱮ ᱫᱟᱜ ᱛᱮ ᱯᱩᱨᱟᱹ ᱯᱮᱨᱮᱡ ᱪᱮᱦᱮᱞ ᱪᱮᱯ ᱮᱠᱷᱮᱱ ᱯᱮᱨᱮᱡ ᱪᱟᱵᱟ ᱟᱠᱟᱱᱟ ᱟᱫᱚ ᱜᱚᱝᱠᱮ ᱛᱟᱣ ᱪᱟᱥ ᱫᱤᱱ ᱠᱚ ᱥᱮᱴᱨᱮᱱᱟ ᱟᱫᱚ ᱩᱸ ᱛᱚᱞᱟ ᱠᱚᱫᱚ ᱯᱮ ᱜᱤᱰᱤ ᱠᱟᱜᱼᱟ ᱥᱮ ᱵᱟᱝ ᱟ
ᱦᱮᱸ ᱛᱚᱞᱟ ᱠᱚᱫᱚ ᱜᱤᱰᱤ ᱵᱟᱲᱟ ᱦᱩᱭ ᱟᱠᱟᱱᱟ ᱟᱫᱚ ᱦᱟᱸᱜ ᱱᱤᱭᱟᱹ ᱫᱷᱟᱣ ᱫᱚ ᱠᱟᱹᱴᱤᱡ ᱟᱞᱮ ᱥᱮᱱ ᱫᱚ ᱠᱟᱹᱴᱤᱡ ᱫᱮᱨᱤ ᱠᱟᱛᱮᱫ ᱫᱟᱜ ᱵᱟᱲᱟ ᱠᱮᱫ ᱛᱮ ᱟᱫᱚ ᱛᱚᱞᱟ ᱠᱚᱦᱚᱸ ᱠᱟᱹᱴᱤᱡ ᱫᱮᱨᱤ ᱛᱮᱜᱮ ᱜᱤᱰᱤ ᱦᱩᱭ ᱠᱟᱱᱟ ᱛᱚ ᱟᱫᱚ ᱵᱟᱝᱠᱷᱟᱱ ᱫᱚ ᱟᱞᱮ ᱱᱚᱛᱮ ᱫᱚ ᱱᱤᱛᱚᱜ ᱫᱚ ᱨᱚᱦᱚᱭ ᱠᱟᱹᱢᱤ ᱠᱚ ᱮᱛᱚᱦᱚᱵ ᱠᱚᱣᱟ ᱟᱫᱚ ᱦᱟᱸᱜ ᱛᱚᱞᱟ ᱠᱚᱜᱮ ᱜᱤᱰᱤ ᱦᱩᱭ ᱟᱠᱟᱱᱟ ᱥᱩᱫᱩ ᱨᱚᱦᱚᱭ ᱫᱚ ᱟᱹᱣᱨᱤ ᱮᱛᱚᱦᱚᱵᱚᱜᱼᱟ
ᱦᱮᱸ ᱱᱚᱣᱟ ᱫᱟᱜ ᱡᱟᱹᱲᱤ ᱠᱚ ᱠᱷᱟᱹᱛᱤᱨ ᱜᱮ ᱡᱚᱛᱚ ᱜᱮᱵᱚᱱ ᱛᱟᱸᱜᱤ ᱠᱟᱜᱼᱟ ᱡᱮ ᱚᱠᱟ ᱞᱮᱠᱟ ᱫᱟᱜᱟ ᱚᱱᱟ ᱚᱱᱟ ᱦᱤᱥᱟᱹᱵ ᱛᱮᱜᱮ ᱪᱟᱥᱵᱟᱥ ᱪᱮᱛᱟᱱ ᱨᱮᱜᱮ ᱟᱵᱚ ᱥᱟᱱᱟᱢ ᱠᱚᱜᱮ ᱵᱚᱱ ᱱᱤᱨᱵᱷᱚᱨ ᱢᱮᱱᱟᱜ ᱵᱚᱱᱟ ᱪᱟᱥᱵᱟᱥ ᱪᱮᱛᱟᱱ ᱨᱮᱜᱮ ᱟᱫᱚ ᱫᱟᱜ ᱠᱚ ᱴᱷᱤᱠ ᱴᱷᱟᱠ ᱡᱩᱫᱤ ᱵᱟᱭ ᱫᱟᱜᱟ ᱚᱠᱟ ᱞᱮᱠᱟᱢ ᱪᱟᱥᱟ ᱟᱫᱚ ᱵᱟᱝ ᱠᱤᱪᱷᱩ ᱠᱤᱪᱷᱩ ᱠᱤᱪᱷᱩ ᱡᱟᱭᱜᱟ ᱫᱚ ᱡᱟᱦᱟᱸ ᱠᱚᱨᱮ ᱚᱱᱠᱟ ᱤᱭᱟᱹ ᱢᱮᱥᱤᱱ ᱠᱚᱛᱮ ᱠᱚ ᱫᱟᱜ ᱠᱚ ᱮᱢ ᱜᱮᱭᱟ ᱚᱱᱟ ᱠᱚᱨᱮ ᱫᱚ ᱥᱩᱵᱤᱫᱟᱜᱼᱟ ᱵᱟᱭ ᱫᱟᱜᱽ ᱨᱮᱦᱚᱸ ᱚᱱᱟ ᱚᱱᱟ ᱢᱮᱥᱤᱱ ᱫᱟᱜ ᱛᱮ ᱠᱤᱝᱵᱟ ᱠᱮᱱᱮᱞ ᱫᱟᱜ ᱠᱚᱛᱮ ᱡᱟᱦᱟᱸ ᱠᱚᱨᱮ ᱱᱟᱹᱭ ᱱᱟᱹᱭ ᱥᱩᱨ ᱥᱩᱯᱩᱨ ᱡᱟᱭᱜᱟ ᱠᱚ ᱚᱱᱟ ᱠᱚᱫᱚ ᱛᱟᱣ ᱚᱱᱟ ᱠᱚᱫᱚ ᱢᱟᱱᱮ ᱚᱱᱟ ᱫᱟᱜ ᱠᱚᱛᱮ ᱦᱚᱸᱠᱚ ᱪᱟᱥ ᱟᱠᱚ ᱢᱮᱱᱠᱷᱟᱱ ᱡᱟᱦᱟᱸ ᱠᱚᱨᱮ ᱱᱟᱹᱭ ᱠᱚ ᱵᱟᱹᱱᱩᱜᱼᱟ ᱜᱟᱰᱟ ᱠᱚ ᱵᱟᱹᱱᱩᱜᱼᱟ ᱡᱟᱦᱟᱸ ᱠᱚᱨᱮ ᱦᱚᱳᱭᱛᱳ ᱚᱱᱟ ᱥᱮᱞᱩ ᱠᱚᱦᱚᱸ ᱡᱩᱫᱤ ᱵᱟᱝ ᱛᱟᱦᱮᱱᱟ ᱩᱱᱠᱩ ᱫᱚ ᱥᱮᱨᱢᱟ ᱡᱟᱹᱲᱤ ᱪᱮᱛᱟᱱ ᱨᱮᱜᱮ
ᱦᱮᱸ ᱦᱳᱭ ᱦᱳᱭ ᱟᱞᱮ ᱚᱱᱛᱮ ᱦᱚᱸ ᱚᱱᱟ ᱠᱚᱨᱮᱱᱟᱜ ᱵᱮᱵᱚᱥᱛᱷᱟ ᱠᱚᱫᱚ ᱚᱱᱠᱟ ᱵᱟᱹᱪᱩᱜᱼᱟ ᱢᱤᱱᱤ ᱠᱚᱫᱚ ᱵᱟᱹᱪᱩᱜᱼᱟ ᱟᱫᱚ ᱚᱱᱟ ᱠᱷᱟᱹᱛᱤᱨ ᱛᱮ ᱢᱟᱱᱮ ᱵᱚᱪᱷᱚᱨ ᱫᱚ ᱢᱤᱫ ᱫᱷᱟᱣ ᱜᱮᱞᱮ ᱪᱟᱥ ᱜᱮᱭᱟ ᱟᱞᱮ ᱫᱚ ᱱᱚᱜ ᱚᱭ ᱱᱚᱣᱟ ᱥᱚᱢᱚᱭ ᱜᱮᱞᱮ ᱪᱟᱥᱟ ᱦᱩᱸ ᱟᱯᱮ ᱚᱱᱛᱮ ᱫᱚ ᱜᱚᱢᱠᱮ ᱪᱮᱫ ᱞᱮᱠᱟ ᱨᱚᱦᱚᱭ ᱠᱚ ᱮᱛᱚᱦᱚᱵ ᱵᱟᱲᱟ ᱠᱟᱱᱟ ᱥᱮ ᱵᱟᱝ
ᱨᱚᱦᱚᱲ
ᱦᱮᱸ ᱜᱚᱢᱠᱮ ᱠᱟᱹᱴᱤᱡ ᱱᱮᱴ ᱚᱣᱟᱨᱠ ᱮ ᱯᱨᱚᱵᱞᱮᱢᱮᱫ ᱛᱟᱵᱤᱱᱟ
ᱦᱳᱭ ᱱᱮᱴᱣᱟᱨᱠ ᱜᱮ ᱯᱨᱚᱵᱞᱮᱢ
ᱟ
ᱜᱚᱢᱠᱮ ᱠᱤᱪᱷᱩ ᱫᱤᱱ ᱢᱟᱰᱟᱝ ᱨᱮᱜᱮ ᱛᱚ ᱟᱵᱚᱣᱟᱜ ᱥᱟᱱᱛᱟᱲᱟᱜ ᱦᱩᱞ ᱢᱟᱦᱟ ᱯᱟᱨᱚᱢ ᱮᱱᱟ ᱦᱩᱞ ᱢᱟᱦᱟ ᱠᱚ ᱚᱠᱟ ᱞᱮᱠᱟ ᱯᱮ ᱢᱟᱱᱟᱣ ᱵᱟᱲᱟ ᱠᱮᱜ-ᱟ
ᱦᱩᱸ ᱢᱟᱱᱟᱣ ᱵᱟᱲᱟ ᱦᱩᱭᱮᱱ ᱜᱮᱭᱟ ᱵᱷᱟᱹᱜᱤ ᱜᱮ ᱩᱸᱜ ᱟᱞᱮ ᱱᱚᱛᱮ ᱢᱟ ᱚᱱᱠᱟ ᱢᱟ ᱦᱟᱸᱜ ᱵᱟᱠᱚ ᱢᱟᱱᱟᱣ ᱜᱮᱭᱟ ᱢᱟᱱᱮ ᱟᱞᱮ ᱟᱹᱛᱩ ᱫᱚ ᱵᱟᱠᱚ ᱢᱟᱱᱟᱣ ᱜᱮᱭᱟ ᱥᱮᱫᱟᱭ ᱠᱷᱚᱱᱟᱜ ᱜᱮ ᱪᱮᱫᱟᱜ ᱵᱟᱹᱧ ᱵᱟᱲᱟᱭᱟ ᱛᱚ ᱟᱫᱚ ᱟᱯᱱᱟᱨ ᱠᱚᱦᱚᱸ ᱵᱟᱦᱟ ᱞᱟᱹᱭ ᱵᱟᱲᱟ ᱦᱩᱭ ᱠᱟᱱᱟ ᱟᱹᱛᱩ ᱠᱚᱨᱮᱜ ᱡᱮ ᱱᱚᱣᱟ ᱠᱚᱫᱚ ᱢᱟᱱᱟᱣ ᱫᱚᱨᱠᱟᱨ ᱠᱤᱱᱛᱩ ᱟᱞᱮ ᱟᱛᱳ ᱨᱮ ᱚᱱᱠᱟ ᱢᱟᱱᱮ ᱮᱠᱴᱤᱵᱷ ᱵᱟᱹᱪᱩᱜ ᱠᱚᱣᱟ ᱦᱚᱲ ᱠᱚ ᱟᱨ ᱢᱟᱱᱮ ᱵᱮᱥᱤᱨ ᱵᱷᱟᱜᱽ ᱦᱚᱲ ᱜᱮ ᱢᱟᱱᱮ ᱧᱩ ᱵᱩᱞ ᱠᱟᱛᱮᱫ ᱢᱟᱛᱟᱞ ᱦᱚᱲ ᱢᱮᱱᱟᱜ ᱠᱚᱣᱟ ᱟᱛᱳ ᱠᱚᱨᱮ ᱫᱚ ᱟᱨ ᱟᱯᱱᱟᱨ ᱠᱚᱢᱟ ᱡᱟᱦᱟᱭ ᱚᱞᱚᱜ ᱜᱤᱫᱽᱨᱟᱹ ᱯᱟᱲᱦᱟᱣ ᱜᱤᱫᱽᱨᱟᱹ ᱩᱱᱠᱩ ᱢᱟ ᱵᱟᱦᱨᱮ ᱨᱮ ᱡᱷᱚᱛᱚ ᱠᱚ ᱛᱟᱦᱮᱱ ᱠᱟᱱᱟ ᱛᱚ ᱚᱱᱟ ᱠᱷᱟᱹᱛᱤᱨ ᱟᱞᱮ ᱟᱹᱛᱩ ᱠᱚᱨᱮ ᱫᱚ ᱚᱱᱠᱟ ᱵᱟᱠᱚ ᱢᱟᱱᱟᱣ ᱵᱟᱲᱟᱭ ᱜᱮᱭᱟ
ᱦᱮᱸ ᱟᱫᱚ ᱵᱟᱝ ᱟᱞᱮ ᱱᱚᱛᱮ ᱫᱚ ᱮᱸ ᱱᱮᱛᱟᱨ ᱫᱚ ᱱᱟᱯᱟᱭ ᱜᱮᱠᱚ ᱢᱟᱱᱟᱣ ᱢᱟᱱᱟᱣ ᱠᱮᱫᱟ ᱡᱮᱞᱮᱠᱟ ᱢᱟᱱᱮ ᱥᱮᱢᱞᱮᱫ ᱠᱚ ᱦᱩᱭᱱᱟ ᱛᱟᱨ ᱯᱚᱨᱮ ᱵᱟᱦᱨᱮ ᱠᱷᱚᱱ ᱢᱟᱱᱮ ᱢᱟᱨᱟᱝ ᱯᱮᱲᱟ ᱠᱚ ᱠᱚ ᱦᱮᱡ ᱞᱮᱱᱟ ᱚᱱᱟ ᱦᱩᱞ ᱢᱟᱦᱟ ᱤᱫᱤ ᱠᱟᱛᱮᱫ ᱟᱹᱰᱤ ᱠᱤᱪᱷᱩ ᱠᱚ ᱞᱟᱹᱭ ᱠᱮᱫᱟ
ᱟᱪᱷᱟ
ᱛᱟᱨ ᱯᱚᱨᱮ ᱚᱱᱟ ᱦᱩᱞ ᱢᱟᱦᱟ ᱨᱮᱜᱮ ᱜᱟᱭᱟᱱ ᱠᱚᱠᱚ ᱩᱫᱩᱜ ᱠᱮᱫᱟ ᱩᱱ ᱦᱤᱞᱚᱜ ᱜᱮ ᱟᱨ ᱱᱟᱦᱟᱜ ᱧᱮᱞᱚᱜ ᱠᱟᱱᱟ ᱡᱮ ᱟᱵᱚ ᱢᱟᱱᱮ ᱥᱟᱱᱛᱟᱲ ᱥᱚᱢᱟᱡᱽ ᱨᱮ ᱡᱟᱦᱟᱸ ᱚᱱᱟ ᱦᱩᱭᱩᱜ ᱦᱩᱞ ᱢᱟᱦᱟ ᱠᱚᱨᱮ ᱠᱤᱪᱷᱩ ᱡᱟᱭᱜᱟ ᱨᱮᱫᱚ ᱚᱱᱮ ᱚᱨᱠᱮᱥᱴᱟᱨ ᱠᱚ ᱠᱚᱨᱟᱣ ᱮᱫᱟ
ᱦᱩᱸ ᱦᱩᱸ
ᱚᱱᱟ ᱠᱚᱫᱚ ᱵᱟᱝ ᱵᱷᱟᱹᱜᱤᱭᱟ ᱡᱮᱦᱮᱛᱩ ᱚᱱᱟ ᱦᱩᱞ ᱢᱟᱦᱟ ᱫᱚ ᱚᱱᱠᱟᱱᱼᱼ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ ᱠᱤᱱᱛᱩ ᱟᱵᱚ ᱥᱟᱱᱛᱟᱲ ᱠᱚ ᱱᱤᱛᱚᱜ ᱵᱟᱠᱚ ᱵᱩᱡᱷᱟᱹᱜ ᱠᱟᱱᱟ ᱡᱮ ᱚᱠᱟ ᱫᱤᱱ ᱨᱮ ᱚᱠᱟ ᱞᱮᱠᱟᱱ ᱩᱸᱜ ᱠᱟᱹᱢᱤ ᱦᱚᱨᱟ ᱠᱚ ᱞᱟᱹᱠᱛᱤ ᱠᱟᱱᱟ ᱟᱨ ᱚᱠᱟ ᱠᱚ ᱵᱟᱝ ᱞᱟᱹᱠᱛᱤᱭᱟ ᱚᱱᱟ ᱜᱮ ᱵᱟᱵᱚᱱ ᱵᱩᱡᱷᱟᱹᱣ ᱫᱟᱲᱮᱭᱟᱜ ᱠᱟᱱᱟ ᱠᱟᱱᱟ ᱡᱟᱦᱟᱸ ᱦᱚᱛᱮ ᱛᱮ
ᱦᱳᱭ
ᱱᱤᱛᱚᱜ ᱢᱟᱱᱮ ᱢᱟᱱᱮ ᱡᱟᱦᱟᱸ ᱵᱟᱝ ᱜᱟᱱᱚᱜᱼᱟ ᱚᱱᱟ ᱦᱚᱸᱵᱚᱱ ᱜᱟᱱᱪᱚᱭᱮᱫᱼᱟ ᱟᱨ ᱡᱟᱦᱟᱸ ᱜᱟᱱᱚᱜᱟᱜ ᱡᱤᱱᱤᱥ ᱚᱱᱟ ᱫᱚ ᱵᱟᱵᱚᱱ ᱜᱟᱱ ᱦᱚᱪᱚᱭᱮᱫᱟ ᱦᱚᱪᱚᱭᱮᱫᱼᱟ ᱚᱱᱟ ᱠᱷᱟᱹᱛᱤᱨ ᱜᱮᱛᱚ ᱱᱚᱜᱼᱚ ᱱᱚᱝᱠᱟ ᱚᱵᱚᱥᱛᱷᱟ
ᱦᱳᱭ ᱦᱳᱭ ᱟᱫᱚ ᱱᱤᱭᱟᱹ ᱫᱷᱟᱣ ᱡᱟᱦᱟᱸ ᱧᱮᱞᱟ ᱠᱟᱱᱟ ᱦᱟᱸᱜ ᱚᱭ ᱥᱳᱥᱟᱞ ᱢᱤᱰᱤᱭᱟ ᱠᱚᱨᱮ ᱧᱮᱞᱚᱜ ᱠᱟᱱᱟ ᱛᱚ ᱟᱫᱚ ᱡᱟᱦᱟᱸ ᱠᱚᱨᱮᱼᱼ ᱱᱤᱝᱠᱟᱹ ᱯᱨᱳᱜᱨᱟᱢ ᱠᱚ ᱦᱩᱭ ᱞᱮᱱᱟ ᱛᱚ ᱟᱹᱰᱤᱜᱟᱱ ᱥᱟᱶᱛᱟ ᱥᱩᱥᱟᱹᱨᱤᱭᱟᱹ ᱠᱚᱠᱚ ᱪᱟᱞᱟᱣ ᱞᱮ ᱛᱚ ᱵᱚᱱᱫᱚ ᱦᱚᱪᱚ ᱠᱟᱫᱟ ᱠᱚ ᱯᱨᱳᱜᱨᱟᱢ ᱧᱮᱞᱲᱟ ᱦᱩᱭ ᱟᱠᱟᱱᱟ ᱱᱚᱝᱠᱟ ᱠᱷᱚᱵᱚᱨ ᱠᱚ ᱟᱸᱡᱚᱢ ᱵᱟᱲᱟ ᱦᱩᱭ ᱟᱠᱟᱱᱟ ᱟᱞᱮ ᱚᱱᱟ ᱥᱟᱭᱤᱴ ᱨᱮᱦᱚᱸ ᱟᱰᱤ ᱡᱟᱭᱜᱟ ᱨᱮ ᱦᱩᱭᱩᱜ ᱠᱟᱱ ᱛᱟᱦᱮᱸᱫ ᱪᱮᱛᱟ ᱟᱫᱚ ᱪᱟᱞᱟᱣ ᱠᱟᱛᱮ ᱥᱚᱢᱚᱭ ᱠᱚ ᱵᱚᱱᱫᱚ ᱦᱚᱪᱚᱣ ᱠᱟᱫᱟ ᱯᱨᱳᱜᱨᱟᱢ ᱠᱚ ᱚᱝᱠᱟ ᱢᱤᱫ ᱴᱤᱡ ᱱᱚᱣᱟ ᱫᱚ ᱢᱤᱫ ᱴᱤᱡ ᱵᱷᱟᱜᱤ ᱠᱚ ᱠᱟᱹᱢᱤ ᱠᱮᱫᱟ ᱟᱨ ᱪᱮᱫ ᱦᱮᱞᱳ ᱦᱮᱞᱳ ᱜᱚᱢᱠᱮ ᱟᱸᱡᱚᱢᱚᱜ ᱠᱟᱱᱟ ᱨᱚᱲ ᱦᱮᱞᱳ ᱦᱮᱞᱳ